ᱦᱮᱞᱳ
ᱦᱳᱭ ᱜᱚᱝᱠᱮ
ᱚ ᱡᱚᱦᱟᱨ ᱜᱮ ᱜᱚᱝᱠᱮ
ᱦᱳᱭ ᱡᱚᱦᱟᱨ ᱜᱤ
ᱟᱹᱞᱤᱧᱟᱜ ᱨᱚᱲ ᱟᱡᱚᱢᱚᱜ
ᱱᱟᱯᱟᱭ ᱵᱟᱲᱟ ᱜᱮᱭᱟᱯ ᱦᱳᱭ ᱢᱳᱴᱟᱢᱩᱴᱤ ᱵᱮᱥ ᱜᱮ ᱟᱸᱡᱚᱢᱚᱜ ᱠᱟᱱ ᱛᱟᱵᱮᱱᱟ ᱟᱨ ᱟᱹᱞᱤᱧᱟᱜ ᱪᱮᱫᱞᱮᱠᱟ ᱵᱮᱱ ᱟᱸᱡᱚᱢᱫᱟ
ᱟᱹᱞᱤᱧᱟᱜ ᱜᱮ ᱟᱹᱵᱤᱱ ᱟᱹᱵᱤᱱᱟᱜ ᱦᱚᱸ ᱵᱮᱥ ᱜᱮᱞᱤᱧ ᱟᱸᱡᱚᱢᱮᱜᱼᱟ
ᱟᱪᱪᱷᱟ ᱱᱚᱝᱠᱟ ᱜᱮ ᱡᱟᱛᱮ ᱡᱚᱢᱟ ᱡᱚᱢᱛᱚ ᱱᱟᱯᱟᱭ ᱜᱮ ᱛᱟᱦᱮᱱᱟ
ᱟᱸ ᱱᱟᱯᱟᱭ ᱠᱚᱜ-ᱟ ᱟᱨᱠᱤ ᱛᱟᱨᱯᱚᱨ ᱛᱟᱨᱯᱚᱨ ᱢᱮᱱᱵᱤᱱ ᱪᱮᱫᱵᱤᱱ ᱪᱤᱠᱟᱹᱭᱟ
ᱟᱹᱞᱤᱧ ᱫᱚ ᱡᱚᱢ ᱵᱟᱲᱟ ᱠᱟᱛᱮ ᱟᱛ ᱫᱚ ᱦᱚᱜ-ᱚᱭ ᱦᱟᱸᱜ ᱞᱤᱧ ᱡᱤᱨᱟᱹᱣ ᱵᱟᱲᱟᱣ ᱟᱠᱟᱱᱟ ᱡᱤᱨᱟᱹᱣ ᱵᱟᱲᱟ ᱠᱟᱛᱮ ᱦᱟᱸᱜ ᱟᱹᱵᱤᱱ ᱥᱟᱶ ᱞᱤᱧ ᱨᱚᱯᱚᱲᱮᱫ ᱠᱟᱱᱟ
ᱛᱚ ᱟᱯᱦᱟᱜ ᱟᱵᱮᱱ ᱜᱮᱦᱟᱸᱜ ᱪᱮᱫ ᱵᱮᱱ ᱪᱤᱠᱟᱹᱭ ᱠᱟᱱᱟ
ᱚᱻ ᱟᱹᱞᱤᱧ ᱦᱚᱸ ᱜᱚᱝᱠᱮ ᱡᱚᱢ ᱵᱟᱲᱟ ᱟᱠᱟᱫ ᱜᱮᱭᱟᱞᱤᱧ ᱱᱚᱜ-ᱚᱭ ᱡᱚᱢ ᱵᱟᱲᱟ ᱠᱟᱛᱮᱫ ᱟᱹᱞᱤᱧ ᱦᱚᱸᱞᱤᱧ ᱫᱩᱲᱩᱵ ᱡᱤᱨᱟᱹᱣ ᱵᱟᱲᱟ ᱟᱠᱟᱱ ᱜᱮᱭᱟ
ᱟᱪᱪᱷᱟ ᱛᱚᱵᱮ ᱢᱟᱲᱟᱝ ᱨᱮ ᱢᱟ ᱮᱛᱮᱫ ᱵᱟᱞᱟᱝ ᱠᱩᱞᱤᱣ ᱟᱠᱟᱱᱟ ᱡᱮ ᱟᱵᱮᱱ ᱪᱮᱫ ᱞᱮᱠᱟ ᱢᱮᱱᱟᱜ ᱵᱟᱲᱟ ᱵᱮᱱᱟ
ᱚ ᱡᱟᱭᱦᱳᱠ ᱜᱮ ᱦᱳᱭ ᱪᱮᱫ ᱞᱮᱠᱟ ᱢᱮᱱᱟᱜ ᱵᱤᱱᱟ ᱟᱹᱵᱤᱱ ᱜᱮ ᱢᱟᱲᱟᱝ ᱞᱟᱹᱭ ᱞᱮᱵᱤᱱ
ᱦᱳᱭ ᱟᱹᱞᱤᱧ ᱫᱚ ᱦᱟᱸᱜ ᱱᱤᱛ ᱫᱷᱟᱹᱨᱤᱡ ᱫᱚ ᱡᱤᱣᱤ ᱡᱟᱹᱛᱤ ᱠᱚᱦᱚᱸ ᱱᱟᱯᱟᱭ ᱵᱟᱲᱟ ᱜᱮ ᱢᱮᱱᱟᱜ ᱞᱤᱧᱟ ᱟᱨ ᱥᱟᱶᱛᱮ ᱚᱲᱟᱜ ᱨᱮᱱ ᱦᱚᱲ ᱦᱚᱸ ᱱᱟᱯᱟᱭ ᱵᱟᱲᱟ ᱜᱮᱭᱟᱞᱮ ᱪᱟᱸᱫᱚ ᱵᱟᱵᱟ ᱟᱜ ᱟᱥᱤᱨᱵᱟᱫᱽ ᱛᱮ ᱟᱨ ᱪᱟᱸᱫᱚ ᱵᱚᱸᱜᱟ ᱟᱜ ᱫᱟᱭᱟ ᱛᱮ ᱡᱟᱛᱮ ᱡᱮᱢᱚᱱ ᱡᱷᱚᱛᱚ ᱦᱚᱲ ᱜᱮ ᱱᱟᱯᱟᱭ ᱜᱮᱵᱚᱱ ᱛᱟᱦᱮᱱ ᱛᱚ ᱱᱚᱣᱟ ᱱᱚᱣᱟ ᱜᱮᱵᱚᱱ ᱱᱮᱦᱚᱨ ᱡᱚᱦᱟᱨᱟ ᱪᱟᱸᱫᱚ ᱵᱚᱸᱜᱟ ᱴᱷᱮᱱ
ᱟᱪᱪᱷᱟ ᱡᱟᱠ ᱱᱟᱯᱟᱭ ᱜᱮ
ᱦᱳᱭ ᱱᱟᱯᱟᱭ ᱵᱚᱱ ᱛᱟᱦᱮᱱᱟ ᱛᱚᱵᱮ ᱥᱮᱱ ᱢᱟᱱᱮ ᱡᱚᱛᱚ ᱟᱵᱚ ᱵᱚᱱ ᱠᱟᱹᱢᱤ ᱫᱟᱲᱮᱭᱟᱜ-ᱟ ᱵᱟᱝ ᱱᱟᱯᱟᱭ ᱛᱮ ᱡᱮᱦᱮᱛᱩ ᱟᱵᱚ ᱢᱟ
ᱦᱮᱸ ᱦᱮᱸ
ᱠᱟᱹᱢᱤ ᱡᱚᱝ ᱦᱚᱲ ᱠᱟᱱᱟ ᱵᱚᱱ ᱛᱚ ᱦᱚᱲᱢᱚ ᱠᱚᱦᱚᱸ ᱥᱮ ᱡᱤᱣᱤ ᱡᱟᱹᱛᱤ ᱠᱚᱦᱚᱸ ᱡᱩᱫᱤ ᱱᱟᱯᱟᱭ ᱵᱟᱝ ᱛᱟᱦᱮᱱ ᱛᱟᱵᱚᱱᱟ ᱛᱚ ᱚᱠᱟ ᱞᱮ‌ᱠᱟ ᱵᱚᱱ ᱠᱟᱹᱢᱤᱭᱟ ᱥᱮ ᱵᱟᱫᱽ ᱵᱟᱹᱠᱤ ᱡᱤᱵᱚᱱ ᱵᱚᱱ ᱠᱷᱟᱸᱰᱟᱣᱟ ᱛᱚᱵᱮ ᱦᱮᱸ ᱜᱚᱢᱠᱮ ᱢᱮᱱᱮᱫ ᱠᱟᱱ ᱛᱟᱦᱮᱱᱟ ᱞᱤᱧ ᱡᱮ ᱚ ᱟᱯᱮ ᱥᱮᱫ ᱫᱚ ᱦᱟᱜ ᱫᱟᱜ ᱡᱟᱹᱲᱤ ᱫᱚ ᱪᱮᱫ ᱞᱮᱠᱟ
ᱦᱩᱸ ᱦᱩᱸ ᱟᱞᱮ ᱥᱮᱱ ᱫᱟᱜ ᱡᱟᱹᱲᱤ ᱱᱟᱜ ᱠᱷᱟᱱ ᱦᱚᱞᱟᱱᱚᱜ ᱠᱟᱹᱴᱤᱡ ᱵᱷᱟᱜᱤ ᱧᱚᱜ ᱜᱮ ᱫᱟᱜ ᱟᱠᱟᱜ ᱟᱭ ᱛᱚ ᱛᱟᱦᱞᱮ ᱵᱷᱟᱜᱤ ᱜᱮ ᱫᱟᱜ ᱠᱟᱱᱟ ᱟᱨᱠᱤ ᱟᱨ ᱱᱤᱛᱚᱜ ᱫᱚ ᱢᱚᱴᱟᱢᱩᱴᱤ ᱱᱚᱜ-ᱚ ᱱᱚᱝᱠᱟ ᱢᱤᱫ ᱜᱷᱟᱹᱲᱤᱡ ᱮ ᱥᱤᱛᱩᱝ ᱮᱫᱟ ᱢᱤᱫ ᱜᱷᱟᱹᱲᱤᱡ ᱮ ᱫᱟᱜ ᱮᱫᱟ ᱚᱱᱠᱟ ᱟᱨᱠᱤ ᱟᱨᱠᱤ ᱢᱳᱴᱟᱢᱩᱴᱤ ᱱᱤᱭᱟᱹ ᱜᱷᱟᱹᱲᱤᱡ ᱫᱚ ᱵᱟᱹᱭᱦᱟᱹᱲ ᱫᱚ ᱱᱚᱝᱠᱟ ᱮᱻ ᱨᱚᱦᱚᱭ ᱞᱮ ᱟᱨᱟᱢᱵᱚ ᱟᱠᱟᱫ ᱜᱮᱭᱟ ᱟᱨᱠᱤ
ᱟᱪᱪᱷᱟ
ᱵᱟᱹᱭᱦᱟᱹᱲ ᱠᱚᱫᱚ ᱱᱟᱦᱟᱜ ᱟᱫᱚ ᱱᱚᱝᱠᱟᱱ ᱜᱷᱩᱴᱩ ᱠᱚᱫᱚ ᱦᱟᱜ ᱠᱷᱟᱱ ᱟᱣᱨᱤᱭᱟᱜ-ᱟ ᱚᱱᱠᱟ ᱫᱚ ᱫᱟᱜ ᱟᱣᱨᱤᱭᱟᱜ-ᱟ
ᱚ ᱦᱳᱭ ᱜᱚᱝᱠᱮ ᱟᱞᱮ ᱥᱮᱫ ᱫᱚ ᱡᱮᱞᱮᱠᱟ ᱵᱮᱱ ᱢᱮᱱ ᱠᱮᱭᱟ ᱫᱟᱜ ᱢᱟᱭ ᱫᱟᱜ ᱮᱫ ᱠᱟᱱ ᱜᱮ ᱛᱚᱵᱮ ᱟᱹᱰᱤ ᱥᱚᱢᱚᱭᱥᱟ ᱜᱚᱝ ᱚᱱᱟ ᱫᱟᱜ ᱨᱮᱦᱚᱸ ᱡᱮᱞᱮᱠᱟ ᱵᱮᱱ ᱢᱮᱱᱟ ᱢᱟᱱᱮ ᱢᱤᱫ ᱦᱟᱯᱛᱟ ᱵᱟᱨ ᱦᱟᱯᱛᱟ ᱢᱟ ᱮᱛᱮᱜ ᱫᱟᱜ ᱛᱟᱦᱮᱸ ᱠᱟᱱ ᱜᱮᱭᱟ ᱛᱚ ᱛᱮ ᱫᱟᱜ ᱵᱟᱲᱟ ᱞᱮᱫᱟᱭ ᱠᱷᱮᱛ ᱠᱚᱨᱮ ᱦᱚᱸ ᱡᱟ ᱫᱟᱜ ᱠᱚᱛᱮ ᱡᱚᱢᱟ ᱛᱟᱦᱮᱸ ᱵᱟᱲᱟ ᱠᱟᱱ ᱜᱮᱭᱟ ᱾ ᱛᱚ ᱨᱚᱦᱚᱭ ᱠᱚᱞᱮ ᱟᱨᱚᱢᱵᱚ ᱵᱟᱲᱟ ᱠᱮᱫᱟ ᱛᱚ ᱨᱚᱦᱚᱭ ᱠᱚ ᱟᱨᱚᱢᱵᱚ ᱵᱟᱲᱟ ᱠᱟᱛᱮᱜ ᱫᱚ ᱦᱟᱸᱜ ᱢᱟᱱᱮ ᱚᱱᱮ ᱠᱚ ᱢᱮᱱᱟ ᱨᱚᱦᱚᱭ ᱟᱫᱽᱨᱟ ᱵᱟᱲᱟ ᱠᱟᱫᱟ ᱞᱮ ᱪᱮᱫᱟᱜ ᱥᱮ ᱮ ᱚᱱᱟ ᱛᱟᱭᱚᱢᱮ ᱥᱤᱛᱩᱝ ᱵᱟᱲᱟ ᱠᱮᱫᱟ ᱵᱟᱝ ᱛᱚ ᱱᱚᱝᱠᱟ ᱫᱚᱢᱮ ᱜᱮ ᱦᱟᱜ ᱮ ᱥᱤᱛᱩᱝ ᱠᱮᱫᱟ ᱛᱚᱵᱮ ᱚᱱᱟ ᱠᱷᱮᱛ ᱠᱚᱨᱮᱱᱟᱜ ᱛᱤᱱᱟᱹᱜ ᱫᱟᱜ ᱡᱚᱢᱟᱜ ᱛᱟᱸᱦᱮᱣ ᱠᱟᱱᱟ ᱚᱱᱟ ᱫᱚ ᱮᱛᱮᱜ ᱟᱸᱡᱮᱫ ᱪᱟᱵᱟᱭᱮᱱᱟ ᱛᱚ ᱟᱞᱮ ᱦᱟᱸᱜ ᱟᱞᱮ ᱡᱮ ᱦᱟᱸᱜ ᱚᱱᱟ ᱜᱟᱹᱪᱷᱤ ᱞᱮ ᱛᱩᱫ ᱵᱟᱲ ᱟᱠᱟᱫᱟ ᱚᱱᱟ ᱢᱟ ᱮᱛᱮᱜ ᱛᱩᱫ ᱵᱟᱹᱲᱛᱤ ᱵᱟᱲᱟᱣ ᱟᱠᱟᱱᱟ ᱛᱚ ᱚᱱᱟ ᱜᱮ ᱦᱟᱜ ᱢᱟᱱᱮ ᱢᱤᱫᱴᱮᱡ ᱡᱟᱜᱟ ᱨᱮᱞᱮ ᱡᱟᱣᱟ ᱫᱚᱦᱚ ᱟᱠᱟᱫᱟ ᱯᱷᱚᱴᱚ ᱠᱟᱜ ᱜᱮᱭᱟ ᱛᱤᱱᱟᱹᱜ ᱫᱤᱱ ᱵᱟᱝ ᱦᱟᱸᱜ ᱛᱟᱦᱮᱱ ᱠᱟᱱᱟ ᱛᱚ ᱚᱱᱟ ᱜᱮ ᱥᱚᱢᱚᱭᱥᱟ ᱫᱚ ᱯᱟᱲᱟᱣ ᱠᱟᱣᱟᱜ ᱞᱮᱭᱟ ᱟᱫᱚ
ᱟᱪᱪᱷᱟ
ᱡᱟᱭ ᱦᱳᱠ ᱛᱚ ᱟᱞᱮ ᱢᱟ ᱮᱛᱮᱜ ᱵᱟᱨᱭᱟ ᱡᱟᱜᱟ ᱥᱮᱫ ᱨᱮᱜᱮ ᱮᱛᱮᱜ ᱦᱩᱲᱩ ᱞᱮ ᱨᱚᱦᱚᱭ ᱮᱫᱟ ᱛᱚ ᱟᱨ ᱢᱤᱫ ᱡᱟᱭᱜᱟ ᱢᱟ ᱜᱷᱩᱴᱩ ᱜᱮ ᱛᱟᱞᱮᱭᱟ ᱟᱨ ᱢᱤᱫ ᱡᱟᱭᱜᱟ ᱫᱚ ᱦᱟᱜ ᱜᱮᱭᱟ ᱟᱫᱚ ᱚᱱᱟ ᱪᱚᱯᱚᱫ ᱡᱟᱭᱜᱟ ᱨᱮᱫᱚ ᱦᱟᱸᱜ ᱰᱟᱹᱵᱤ ᱫᱟᱜ ᱠᱚ ᱧᱟᱢᱮᱫ ᱠᱟᱱ ᱠᱷᱟᱹᱛᱤᱨ ᱛᱮ ᱚᱸᱰᱮ ᱫᱚ ᱛᱷᱚᱲᱟ ᱜᱟᱱ ᱞᱮ ᱨᱚᱦᱚᱭ ᱥᱟᱯᱲᱟᱣ ᱱᱟ ᱢᱚᱡᱽ ᱟᱨ ᱵᱟᱛᱨᱟᱣ ᱜᱮ ᱾
ᱟᱨ ᱜᱟᱹᱪᱷᱤ ᱦᱚᱸ ᱚᱸᱰᱮ ᱜᱮᱞᱮ ᱡᱟᱣᱟ ᱫᱚᱦᱚᱣ ᱠᱟᱫᱟ, ᱟᱫᱚ ᱚᱱᱟ ᱰᱟᱹᱰᱤᱼᱼ ᱡᱩᱫᱤ ᱵᱟᱝ ᱛᱟᱦᱮᱸ ᱞᱮᱱ ᱛᱟᱞᱮ ᱠᱷᱟᱡ, ᱥᱮ ᱚᱱᱟ ᱰᱟᱹᱰᱤ ᱫᱟᱜ ᱦᱚᱸ ᱡᱩᱫᱤ ᱵᱟᱞᱮ ᱧᱟᱢ ᱞᱮᱞᱮ ᱟᱹ ᱵᱟᱞᱮ ᱧᱟᱢ ᱞᱮᱠᱷᱟᱱᱼᱼ ᱢᱟᱱᱮ ᱟᱞᱮ ᱫᱚᱞᱮ ᱛᱷᱟᱠᱟᱣ ᱪᱟᱵᱟ ᱠᱚᱜᱼᱟ ᱜᱚᱝᱠᱮ ᱾
ᱟᱪᱪᱷᱟ ᱟᱪᱪᱷᱟ ᱟᱪᱪᱷᱟ, ᱪᱮᱫᱟᱜ ᱥᱮ ᱱᱚᱣᱟᱼᱼ ᱟᱯᱮᱭᱟᱜ ᱱᱚᱣᱟ ᱰᱟᱹᱰᱤ ᱫᱟᱜ ᱢᱮᱱᱟᱜ ᱛᱮ ᱟᱹᱰᱤ ᱱᱟᱯᱟᱭ ᱦᱮᱸ ᱵᱟᱝ ᱾
ᱦᱳᱭ ᱚᱱᱟ ᱰᱟᱹᱰᱤ ᱫᱟᱜ ᱢᱮᱱᱟᱜ ᱛᱮ ᱟᱹᱰᱤ ᱱᱟᱯᱟᱭ ᱜᱮ, ᱟᱨᱼᱼ ᱮᱱᱦᱚᱸ ᱡᱟ ᱛᱷᱚᱲᱟ ᱜᱟᱱ ᱩᱱᱟᱹᱜ ᱤᱭᱟᱹ ᱫᱚ ᱮᱱᱛᱮᱫ ᱵᱟᱝ ᱦᱩᱭᱩᱜ ᱠᱟᱱᱟ ᱟᱡ ᱦᱚᱸᱼᱼ ᱡᱷᱟᱹᱯᱟᱹᱭ ᱨᱮᱭᱟᱜ ᱫᱟᱜ ᱞᱮᱠᱟ ᱫᱚ ᱦᱟᱸᱜ ᱵᱟᱝ ᱦᱩᱭᱩᱜ ᱠᱟᱱᱟ ᱾
ᱦᱩᱸ ᱦᱩᱸ ᱾ ᱟᱨ ᱢᱮᱱᱮᱫ ᱠᱮᱭᱟᱞᱤᱧ ᱟᱨᱼᱼ
ᱦᱳᱭ ᱞᱟᱹᱭ ᱵᱮᱱᱼᱼ
ᱦᱩ
ᱢᱮᱱᱮᱜ ᱠᱟᱱᱟᱞᱤᱧ ᱡᱮ ᱟᱯᱮ ᱥᱮᱫ ᱫᱚ ᱦᱟᱸᱜ ᱚᱱᱟ ᱠᱮᱱᱮᱞᱻ ᱫᱟᱜ ᱛᱮᱼᱼ ᱯᱮ ᱪᱟᱥ ᱵᱟᱲᱟᱭᱟ ᱥᱮ ᱚᱱᱮ ᱥᱮᱨᱢᱟ ᱫᱟᱜ ᱵᱷᱚᱨᱥᱟ ᱜᱮ ᱦᱟᱸᱜᱼᱼ
ᱦᱩᱸ ᱦᱩᱸ, ᱟᱞᱮ ᱥᱮᱱ ᱫᱚᱻ ᱱᱚᱝᱠᱟ ᱜᱚᱝᱠᱮ ᱠᱮᱱᱮᱞ ᱫᱟᱜ ᱦᱚᱸ ᱢᱮᱱᱟᱜᱼᱟ ᱾ ᱟᱨ ᱱᱚᱝᱠᱟ ᱜᱟᱰᱟ ᱫᱟᱜᱼᱼ ᱦᱚᱸ ᱟᱨ ᱥᱮᱨᱢᱟ ᱫᱟᱜ ᱦᱚᱸ ᱢᱳᱴᱟᱢᱩᱴᱤ ᱮᱸᱜᱼᱼ ᱢᱚᱴᱟᱢᱩᱴᱤ ᱪᱟᱥ ᱫᱚ ᱢᱚᱴᱟᱢᱩᱴᱤ ᱫᱟᱜ ᱫᱚ ᱵᱟᱝ ᱚᱵᱷᱟᱵᱚᱜᱼᱼ ᱚᱱᱟᱦ ᱢᱚᱴᱟᱢᱩᱴᱤ ᱩᱸ ᱪᱟᱥ ᱫᱚ ᱢᱚᱴᱟᱢᱩᱴᱤ ᱢᱚᱡᱽ ᱛᱮᱜᱮ ᱦᱩᱭᱩᱜᱼᱟ᱾ ᱫᱟᱜ ᱫᱚ ᱟᱨᱟᱢ ᱥᱮ ᱠᱩᱲᱟᱹᱣᱟᱭ ᱾ ᱟᱨ ᱱᱚᱣᱟ ᱥᱮᱨᱢᱟ ᱫᱟᱜ ᱴᱩᱠᱼ ᱴᱟᱠ, ᱥᱩᱫᱽᱼᱼ ᱥᱮᱨᱢᱟ ᱫᱟᱜ ᱴᱩᱠᱴᱟᱠᱮ ᱫᱟᱜ ᱞᱮᱠᱷᱟᱱ ᱜᱮ ᱮ ᱦᱩᱭ ᱜᱚᱫᱚᱜᱼᱟ ᱟᱨᱠᱤ ᱾
ᱟᱪᱪᱷᱟ, ᱦᱳᱭ ᱜᱚᱝᱠᱮ ᱟᱞᱮ ᱥᱮᱫ ᱦᱚᱸ ᱡᱮᱞᱮᱠᱟᱼᱼ ᱵᱮᱱ ᱢᱮᱱ ᱠᱮᱭᱟ ᱟᱸ ᱡᱷᱟᱹᱯᱟᱹᱭ ᱥᱮ ᱠᱮᱱᱮᱞ ᱢᱟ ᱢᱮᱱᱟᱜ ᱛᱟᱞᱮ ᱜᱮᱭᱟ ᱦᱟᱸᱜᱼᱼ ᱛᱚ ᱚᱱᱟ ᱠᱮᱱᱮᱞᱻ ᱞᱟᱦᱟ ᱛᱮᱢᱟ ᱮᱱᱛᱮᱫ ᱫᱟᱜ ᱢᱚᱡᱽ ᱜᱮᱞᱮ ᱱᱤᱛᱚᱜ ᱫᱚ ᱚᱱᱟ ᱠᱮᱱᱮᱞ ᱨᱮᱫᱚ ᱦᱟᱸᱜ ᱫᱟᱜ ᱵᱟᱹᱱᱩᱜ ᱟᱠᱟᱫᱟ ᱾ ᱟᱨᱼᱼ ᱪᱮᱫᱟᱜ ᱵᱟᱹᱱᱩᱜ ᱠᱟᱫᱟ ᱡᱮᱞᱮᱠᱟᱼᱼ ᱵᱮᱱ ᱢᱮᱱ ᱠᱮᱜᱼᱟ ᱟᱞᱮ ᱥᱮᱫ ᱦᱚᱸ ᱚᱱᱠᱟ ᱮᱴᱟᱜ ᱰᱮᱢ ᱠᱷᱚᱡ ᱦᱤᱡᱩᱜ ᱠᱟᱱᱟ ᱛᱚ ᱾ ᱛᱚ ᱚᱱᱟ ᱰᱮᱢ ᱦᱟᱸᱜ ᱢᱟᱱᱮ ᱵᱚᱜᱚᱡ ᱠᱟᱱ ᱛᱟᱞᱮᱭᱟ, ᱛᱚ ᱯᱮᱭᱟ ᱜᱟᱱ ᱰᱮᱢ ᱢᱮᱱᱟᱜᱼᱟ ᱾ ᱱᱟ ᱯᱮᱭᱟ ᱜᱟᱱ ᱾ ᱰᱮᱢ ᱨᱮᱭᱟᱜ ᱫᱟᱜ ᱢᱤᱞᱟᱹᱣ ᱠᱟᱛᱮᱜ ᱦᱤᱡᱩᱜ ᱠᱟᱱᱟ, ᱞᱟᱹᱴᱩ ᱞᱟᱹᱴᱩ ᱜᱮ ᱢᱮᱱᱟᱜᱼᱟ ᱾ ᱰᱮᱢ ᱟᱫᱚ ᱚᱱᱟ ᱵᱚᱜᱚᱡ ᱠᱟᱱ ᱠᱷᱟᱡ, ᱟᱫᱚᱼᱼ ᱥᱚᱨᱠᱟᱨ ᱴᱷᱮᱱ ᱞᱮ ᱟᱨᱡᱤ ᱵᱟᱲᱟᱣ ᱠᱟᱫᱟ ᱡᱮ ᱚᱱᱟ ᱡᱩᱛ ᱟᱹᱨᱩ ᱦᱚᱪᱚᱭ ᱞᱟᱹᱜᱤᱫ ᱛᱮ ᱾ ᱢᱤᱫ ᱟᱫᱚ ᱠᱩ ᱡᱩᱛ ᱵᱟᱲᱟ ᱦᱚᱪᱚ ᱠᱟᱫ ᱛᱟᱞᱮᱭᱟ ᱦᱟᱸᱜ ᱥᱮ ᱥᱩᱭᱤᱥ ᱜᱮᱴ ᱾ ᱠᱚᱦᱚᱸ ᱠᱚ ᱵᱮᱱᱟᱣ ᱵᱟᱲᱟ ᱦᱚᱪᱚ ᱠᱮᱫ ᱛᱟᱞᱮᱭᱟ ᱾ ᱟᱨ ᱢᱤᱭᱟ ᱫᱚ ᱦᱟᱸᱜ ᱟᱹᱣᱨᱤ ᱠᱚ ᱠᱟᱹᱢᱤ ᱛᱟᱞᱮᱭᱟ ᱛᱚ ᱚᱱᱟ ᱵᱤᱥᱚᱭ ᱛᱮ ᱚᱱᱠᱟᱜᱮ ᱜᱟᱯᱟᱞ ᱢᱟᱨᱟᱣᱼᱼ ᱪᱟᱞᱟᱣ ᱞᱮᱱᱟ ᱨᱟᱡᱚ ᱛᱟᱞᱟᱛᱮ ᱾ ᱚᱱᱠᱟ ᱜᱮ ᱮᱱᱛᱮᱫ ᱥᱚᱨᱠᱟᱨ ᱠᱚᱦᱚᱸ ᱵᱚᱞᱮ ᱟᱨᱡᱤ ᱵᱟᱲᱟ ᱠᱟᱣᱫᱮᱭᱟ ᱢᱮᱱᱛᱮ ᱟᱫᱚ ᱚᱠᱟ ᱠᱚᱛᱮ ᱵᱟᱝ ᱦᱟᱸᱜ ᱮᱭ ᱤᱭᱟᱹᱭᱼᱼ ᱠᱟᱱ, ᱟᱫᱚ ᱚᱱᱟ ᱞᱮ ᱡᱩᱛ ᱞᱮᱠᱷᱟᱱ ᱫᱚ ᱯᱟᱥᱮᱡ ᱦᱟᱸᱜ ᱫᱟᱜ ᱫᱚᱼᱼ ᱟᱨᱟ ᱜᱮ ᱵᱚᱜᱚᱡ ᱠᱟᱱᱟ ᱪᱮᱫ ᱞᱮᱠᱟ ᱵᱮᱱ ᱢᱮᱱᱟᱼᱼ ᱢᱟᱱᱮ ᱚᱱᱟ ᱵᱚᱜᱚᱡ ᱮᱱᱟ ᱢᱟᱱᱮ ᱢᱤᱫᱴᱮᱡ ᱜᱟᱰᱟ ᱜᱮ ᱥᱨᱤᱥᱴᱤᱭᱮᱱᱟ ᱾ ᱛᱚ ᱚᱱᱮ ᱚᱱᱠᱟ, ᱟᱹᱰᱤ ᱢᱟᱨᱟᱝ ᱮᱨᱤᱭᱟ ᱛᱮ ᱾ ᱦᱳᱭ, ᱚᱱᱟ ᱟᱥᱮ ᱯᱟᱥᱮᱨᱮᱱ ᱦᱚᱲ ᱚ ᱛᱤᱱᱟᱹᱜ ᱜᱟᱱ ᱠᱚᱼᱼ ᱛᱟᱦᱮᱸ ᱠᱟᱱᱟ ᱩᱱᱠᱩ ᱫᱚ ᱮᱱᱛᱮᱫ ᱯᱨᱟᱭ ᱰᱩᱵᱟᱹᱣ ᱞᱮᱠᱟ ᱠᱚ ᱰᱩᱵᱟᱹᱣ ᱪᱟᱵᱟᱭᱮᱱᱟ ᱾
ᱟᱨ ᱵᱮᱱ ᱢᱮᱱᱠᱮᱭᱟ ᱩᱱᱠᱩᱣᱟᱜ ᱦᱟᱥᱟ ᱦᱚᱸ ᱮᱱᱛᱮ ᱮ ᱠᱟᱯᱷᱤ ᱜᱟᱱᱮ ᱠᱷᱚᱛᱤ ᱠᱮᱫᱟᱭ ᱛᱟᱨᱢᱟᱱᱮ ᱾ ᱚᱱᱟ ᱥᱚᱢᱟᱱ ᱡᱟᱭᱜᱟ ᱡᱮᱦᱮᱛᱩ ᱜᱟᱰᱟ ᱛᱟᱦᱮᱸ ᱞᱮᱠᱟ ᱜᱮ ᱛᱚ ᱯᱚᱨᱤᱱᱚᱛᱚᱭᱮᱱᱟ᱾ ᱛᱚ ᱚᱱᱮ ᱚᱱᱠᱟ
ᱦᱮᱸ ᱩᱱᱟᱹᱜ ᱫᱟᱜ ᱡᱟᱹᱥᱛᱤ ᱱᱟᱛᱚ ᱫᱟᱜ ᱫᱟᱜ ᱡᱟᱹᱥᱛᱤ ᱫᱟᱜ ᱛᱚ
ᱦᱚᱭ ᱦᱚᱭ ᱚᱱᱮ ᱚᱱᱠᱟ ᱠᱟᱱᱟ ᱥᱚᱢᱚᱥᱥᱟ ᱫᱚ
ᱟᱻ
ᱛᱚᱵᱮ ᱮᱠ
ᱡᱟᱠ ᱟᱯᱮ ᱱᱚᱜ ᱦᱮᱸ ᱦᱚᱸ ᱢᱮᱱᱮᱫᱼᱟ ᱞᱤᱧ ᱛᱟᱦᱚᱞᱮ ᱱᱚᱣᱟ ᱤᱫᱤ ᱠᱟᱛᱮᱫ ᱟᱹᱰᱤ ᱚᱥᱩᱵᱤᱫᱟ ᱨᱮᱜᱮ ᱢᱮᱱᱟᱜ ᱯᱮᱭᱟ ᱛᱟᱦᱚᱞᱮ ᱦᱮᱸ ᱵᱟᱝ ᱱᱚᱣᱟ ᱚᱱᱟ ᱡᱩᱛ ᱞᱮᱠᱷᱟᱱ ᱫᱚ ᱱᱟᱯᱟᱭ ᱠᱚᱜ ᱜᱮᱭᱟ ᱦᱮᱸ ᱵᱟᱝ
ᱦᱚᱭ ᱚᱱᱟ ᱡᱩᱛ ᱞᱮᱠᱷᱟᱱ ᱫᱚ ᱢᱟᱱᱮ ᱱᱟᱯᱟᱭ ᱱᱟᱯᱟᱭᱚᱜ ᱠᱟᱱᱟ ᱜᱚᱢᱠᱮ ᱡᱮᱞᱮᱠᱟ ᱵᱮᱱ ᱢᱮᱱ ᱠᱮᱜᱼᱟ ᱚᱱᱟ ᱡᱷᱟᱹᱯᱟᱹᱭ ᱵᱟᱝ ᱠᱷᱟᱹᱛᱤᱨ ᱛᱮ ᱦᱩᱲᱩ ᱵᱟᱞᱮ ᱨᱚᱦᱚᱭ ᱫᱟᱲᱮᱭᱟᱜ ᱠᱟᱱᱟ ᱚᱱᱟ ᱡᱷᱟᱹᱯᱟᱹᱭ ᱛᱟᱦᱮᱱ ᱠᱷᱟᱡ ᱫᱚ ᱢᱟᱱᱮ ᱦᱩᱲᱩ ᱨᱮᱭᱟᱜ ᱫᱟᱜ ᱞᱮ ᱧᱟᱢ ᱠᱮᱭᱟ ᱢᱚᱡᱽ ᱜᱮ ᱟᱨ ᱱᱤᱛᱚᱜ ᱡᱮᱞᱮᱠᱟ ᱵᱮᱱ ᱢᱮᱱᱮᱫ ᱠᱟᱱᱟ ᱟᱨ ᱥᱮᱨᱢᱟ ᱨᱮᱭᱟᱜ ᱫᱟᱜ ᱦᱚᱸ ᱮᱛᱮ ᱟᱹᱰᱤ ᱵᱷᱚᱨᱥᱟ ᱫᱚ ᱵᱟᱝ ᱟᱹᱭᱠᱟᱹᱜ ᱠᱟᱱᱟ ᱞᱟᱦᱟ ᱛᱮᱫᱚ ᱟᱹᱰᱤ ᱵᱷᱚᱨᱥᱟ ᱜᱮ ᱤᱭᱟᱹᱟᱹᱜ ᱠᱟᱱ ᱛᱟᱦᱮᱱᱟ ᱥᱚᱢᱚᱭ ᱨᱮ ᱫᱟᱜ ᱮ ᱠᱟᱱ ᱠᱷᱟᱹᱛᱤᱨ ᱛᱮ ᱛᱚ ᱱᱮᱛᱟᱨ ᱫᱚ ᱥᱚᱢᱚᱭ ᱨᱮ ᱵᱟᱭ ᱫᱟᱜ ᱫᱟ ᱛᱚ ᱚᱱᱮ ᱚᱱᱠᱟ ᱵᱷᱚᱨᱥᱟ ᱫᱚ ᱵᱟᱝ ᱟᱹᱭᱠᱟᱹᱜ ᱠᱟᱱᱟ ᱛᱚ ᱟᱹᱰᱤ ᱢᱩᱥᱠᱤᱞ ᱟᱨ ᱟᱨ ᱚᱱᱟ ᱠᱷᱟᱹᱛᱤᱨ ᱛᱮ ᱠᱤᱪᱷᱩ ᱠᱤᱪᱷᱩ ᱦᱚᱲ ᱦᱚᱲᱟᱜ ᱦᱚᱸ ᱢᱟᱱᱮ ᱢᱤᱥᱤᱱ ᱠᱚ ᱥᱮ ᱢᱤᱱᱤ ᱠᱚ ᱢᱮᱱᱟᱜ ᱵᱟᱲᱟ ᱛᱟᱠᱚᱣᱟ ᱦᱟᱸᱜ ᱩᱱᱠᱩ ᱫᱚ ᱚᱛᱮ ᱢᱟᱱᱮ ᱴᱷᱤᱠ ᱜᱮᱠᱚ ᱨᱚᱦᱚᱭ ᱯᱩᱨᱟᱹᱣ ᱠᱮᱫᱟ ᱪᱮᱫᱟᱜ ᱥᱮ ᱥᱮᱨᱢᱟ ᱫᱟᱜ ᱵᱟᱹᱱᱩᱜᱼᱟ ᱚᱛ ᱠᱷᱚᱡ ᱫᱟᱜ ᱨᱟᱠᱟᱵ ᱠᱟᱛᱮᱫ ᱢᱟᱱᱮ ᱨᱚᱦᱚᱭ ᱵᱟᱲᱟ ᱠᱮᱫᱟ
ᱦᱩᱸ ᱦᱩᱸ ᱦᱩᱸ
ᱛᱚ ᱟᱞᱮᱭᱟᱜ ᱫᱚ ᱦᱟᱸᱜ ᱵᱟᱹᱱᱩᱜ ᱠᱷᱟᱹᱛᱤᱨ ᱛᱮ ᱚᱱᱟ ᱥᱮᱨᱢᱟ ᱫᱟᱜ ᱵᱷᱚᱨᱥᱟ ᱜᱮ
ᱥᱮᱨᱢᱟ ᱫᱟᱜ ᱵᱷᱚᱨᱥᱟᱜᱮ ᱟᱨ ᱦᱮᱸ ᱟᱹᱞᱤᱧ ᱦᱚᱞᱤᱧ ᱟᱥᱚᱜᱼᱟ ᱡᱮ ᱦᱮᱸ ᱫᱟᱜᱟᱭ ᱵᱟᱝ ᱢᱮᱱᱛᱮ ᱫᱚ ᱵᱟᱝ ᱵᱟᱹᱭ ᱵᱟᱹᱭᱛᱮ ᱦᱚᱭᱛᱚ ᱫᱟᱜᱟᱭ ᱵᱟᱠᱷᱟᱱ ᱵᱟᱝ ᱫᱟᱜ ᱞᱮᱠᱷᱟᱱ ᱟᱵᱚ ᱦᱮᱸ ᱟᱵᱚ ᱫᱟᱜ ᱱᱚᱣᱟ ᱱᱚᱣᱟ ᱪᱮᱛᱟᱱ ᱨᱮᱜᱮ ᱟᱵᱚ ᱱᱤᱨᱵᱷᱚᱨ ᱛᱟᱵᱚᱱ ᱟᱵᱚ ᱵᱟᱠᱷᱟᱱ ᱪᱤᱠᱟᱹ ᱵᱚᱱ ᱟᱹᱥᱩᱞᱚᱜᱼᱟ
ᱦᱚᱭ ᱱᱤᱛᱚᱜ ᱡᱮᱞᱮᱠᱟ ᱵᱤᱱ ᱢᱮᱱ ᱠᱮᱭᱟ ᱚᱠᱚᱭ ᱠᱚ ᱪᱟᱥᱚᱜ ᱠᱟᱱᱟ ᱟᱨ ᱚᱠᱚᱭ ᱠᱚᱪᱚᱝ ᱵᱚᱪᱷᱚᱨ ᱵᱟᱨ ᱫᱷᱟᱣ ᱠᱚ ᱪᱟᱥᱚᱜᱼᱟ ᱛᱚ ᱟᱞᱮ ᱫᱚ ᱦᱟᱸᱜ ᱢᱤᱫ ᱫᱷᱟᱣ ᱞᱮ ᱪᱟᱥᱚᱜ ᱠᱟᱱᱟ ᱟᱨ ᱡᱟᱜᱟ ᱡᱟᱜᱟ ᱛᱮ ᱟᱭᱢᱟ ᱦᱚᱲ ᱜᱮ ᱦᱟᱸᱜ ᱢᱮᱱᱟᱜ ᱠᱚᱣᱟ ᱡᱮ ᱢᱤᱫ ᱫᱷᱟᱣ ᱪᱟᱥᱚᱜ ᱠᱟᱱᱟ ᱟᱫᱚ ᱱᱚᱣᱟ ᱪᱟᱥ ᱨᱮᱜᱮ ᱦᱟᱸᱜ ᱢᱟᱱᱮ ᱥᱟᱨᱟ ᱵᱚᱪᱷᱚᱨ ᱨᱮᱭᱟᱜ ᱡᱚᱢ ᱨᱮᱭᱟᱜ ᱛᱮ ᱟᱨ ᱟᱨᱡᱟᱣ ᱛᱟᱦᱮᱱ ᱠᱟᱱᱟ ᱟᱨ ᱱᱤᱛᱚᱜ ᱡᱩᱫᱤ ᱵᱟᱝ ᱛᱟᱦᱮᱸ ᱫᱟᱲᱮ ᱠᱷᱟᱱ ᱵᱩᱡᱷᱟᱹᱣ ᱵᱮᱱ ᱥᱟᱨᱟ ᱵᱚᱪᱷᱚᱨ ᱨᱮᱭᱟᱜ ᱪᱟᱣᱞᱮ ᱫᱟᱠᱟ ᱚᱠᱟ ᱠᱷᱚᱱ ᱧᱟᱢᱚᱜᱼᱟ ᱛᱚ ᱠᱟᱛᱷᱟ ᱫᱚ ᱠᱟᱱᱟ ᱚᱱᱮ ᱟᱫᱚᱧ ᱢᱮᱱᱟ ᱱᱤᱛᱚᱜ ᱦᱩᱲᱩ ᱨᱚᱦᱚᱭ ᱥᱤᱡᱮᱱ ᱠᱟᱱᱟ ᱛᱚ ᱦᱤᱥᱟᱹᱵ ᱞᱮᱠᱟᱛᱮ ᱮᱛᱮᱫ ᱫᱟᱜ ᱠᱷᱮᱛ ᱠᱚᱨᱮ ᱮᱛᱮᱫ ᱛᱟᱦᱮᱱ ᱫᱚᱨᱠᱟᱨ ᱛᱟᱦᱮᱸ ᱠᱟᱱᱟ ᱫᱟᱜ ᱵᱟᱲᱟᱭ ᱨᱮᱭᱟᱜ ᱫᱚᱨᱠᱟᱨ ᱛᱟᱦᱮᱸ ᱠᱟᱱᱟ ᱫᱤᱱᱨᱮ ᱵᱟᱭ ᱫᱟᱜᱽ ᱨᱮᱦᱚᱸ ᱧᱤᱫᱟᱹ ᱫᱟᱜᱽ ᱞᱮᱠᱷᱟᱡ ᱡᱚᱛᱷᱮᱥᱛᱚ ᱢᱚᱡᱽ ᱛᱟᱦᱮᱱᱟ ᱛᱚ ᱚᱱᱟ ᱦᱚᱸ
ᱦᱩᱸ ᱦᱩᱸ
ᱚᱱᱮ ᱚᱱᱠᱟ ᱟᱨ ᱦᱮᱸ ᱚᱱᱠᱟ ᱡᱩᱫᱤ ᱫᱟᱜ ᱛᱟᱦᱮ ᱞᱮᱱᱠᱷᱟᱱ ᱟᱭᱢᱟ ᱦᱚᱲᱟᱜ ᱦᱩᱫᱤᱥ ᱢᱩᱫᱤᱥ ᱟᱭᱢᱟ ᱫᱷᱟᱨᱟ ᱜᱮ ᱛᱟᱦᱮᱱᱟ ᱵᱟᱝ ᱡᱮᱞᱮᱠᱟ ᱵᱤᱱ ᱢᱮᱱ ᱡᱮ ᱠᱚᱭᱮᱠᱟ ᱫᱤᱱ ᱵᱷᱤᱛᱨᱤ ᱨᱮ ᱦᱩᱲᱩ ᱨᱚᱦᱚᱭ ᱠᱚ ᱪᱟᱵᱟ ᱵᱟᱲᱟ ᱠᱟᱛᱮᱫ ᱪᱚᱝ ᱠᱟᱹᱢᱤ ᱨᱮ ᱞᱟᱜᱟᱣᱟ ᱛᱚ ᱦᱟᱱᱟ ᱥᱟᱶ ᱦᱚᱸ ᱵᱟᱝ ᱱᱚᱣᱟ ᱥᱟᱶ ᱦᱚᱸ ᱵᱟᱝ ᱛᱟᱞᱟ ᱯᱷᱟᱠ ᱨᱮ ᱯᱟᱲᱟᱣ ᱦᱟᱛᱟᱲ ᱠᱟᱱᱟ ᱚᱱᱮ ᱚᱱᱠᱟ
ᱟᱫᱚ ᱵᱩᱜᱤ ᱵᱷᱟᱭᱜᱳ ᱮᱴᱟᱜ ᱦᱟᱱᱟ ᱱᱚᱣᱟ ᱯᱮ ᱵᱚᱪᱷᱚᱨ ᱞᱮ ᱠᱟᱹᱢᱤ ᱵᱟᱲᱟᱭᱮᱫ ᱠᱟᱱ ᱛᱟᱦᱮ ᱥᱮ ᱠᱟᱹᱢᱤ ᱠᱚ ᱢᱮᱱᱟᱜ ᱵᱟᱲᱟ ᱠᱷᱟᱹᱛᱤᱨ ᱛᱮ
ᱦᱩᱸ ᱦᱩᱸ
ᱟᱨ ᱵᱟᱝᱠᱷᱟᱱ ᱚᱱᱟ ᱠᱚ ᱠᱟᱹᱢᱤ ᱦᱚᱸ ᱡᱩᱫᱤ ᱵᱟᱝ ᱵᱟᱝ ᱛᱟᱦᱮᱸ ᱞᱮᱱ ᱟᱹᱰᱤ ᱢᱩᱥᱠᱤᱞ ᱨᱮᱞᱮ ᱯᱟᱲᱟᱣ ᱠᱚᱜᱼᱟ᱾
ᱦᱩᱸ
ᱛᱚᱵᱮ ᱜᱚᱝᱠᱮ ᱢᱮᱱᱮᱫ ᱠᱟᱱᱟᱞᱤᱧ ᱟᱯᱮ ᱥᱮᱫ ᱫᱚ ᱦᱟᱸᱜ ᱩᱛᱩ ᱡᱤᱱᱤᱥ ᱠᱚᱫᱚ ᱪᱮᱫ ᱠᱚ ᱠᱚ ᱪᱟᱥ ᱵᱟᱲᱟᱭ ᱜᱮᱭᱟ
ᱮᱻᱻ ᱩᱛᱩ ᱡᱤᱱᱤᱥ ᱞᱮᱠᱟᱛᱮ ᱫᱚ ᱜᱚᱝᱠᱮ ᱱᱚᱝᱠᱟ ᱟᱠᱷᱟᱱ ᱟᱭᱢᱟ ᱜᱮ ᱪᱟᱥ ᱢᱮᱱᱟᱜᱼᱟ ᱱᱚᱝᱠᱟ ᱞᱮᱠᱟᱛᱮ ᱮᱻᱻᱵᱩᱨ ᱵᱨᱵᱩᱴᱤ ᱢᱮᱱᱟᱜᱼᱟ ᱩᱪᱪᱷᱟᱹ ᱢᱮᱱᱟᱜᱼᱟ ᱟᱸᱻᱛᱟᱨᱯᱚᱨᱮ ᱱᱚᱝᱠᱟ ᱵᱷᱤᱲᱤ ᱵᱦᱮᱸᱨᱳ ᱰᱷᱮᱨᱚᱥ ᱵᱷᱤᱲᱤ ᱡᱤᱝ ᱜᱟ. ᱢᱮᱱᱟᱜᱼᱟ ᱱᱚᱝᱠᱟ ᱞᱮᱠᱟᱛᱮ ᱵᱮᱸᱜᱟᱲ ᱢᱮᱱᱟᱜᱼᱟ
ᱚᱪᱪᱷᱟ
ᱚᱝᱠᱟ ᱠᱚ ᱟᱨᱠᱤ ᱱᱚᱣᱟ ᱠᱚ ᱪᱟᱥ ᱟᱨᱠᱤ ᱢᱮᱱᱟᱜᱼᱟ
ᱦᱳᱭ ᱟᱞᱮᱥᱮᱫ ᱦᱚᱸ ᱡᱮᱞᱮᱠᱟ ᱵᱮᱱ ᱢᱮᱱᱟ ᱵᱚᱨᱛᱚᱢᱟᱱ ᱥᱤᱡᱤᱱ ᱨᱮ ᱚᱠᱟᱴᱟᱜ ᱪᱟᱥᱵᱟᱥ ᱵᱩᱱ ᱪᱟᱥᱵᱟᱥᱟ ᱦᱟᱸᱜ ᱛᱚ ᱚᱱᱟᱠᱚ ᱡᱟᱹᱥᱛᱤ ᱠᱟᱭ ᱛᱮᱫᱚ ᱡᱷᱟᱴᱟ ᱠᱚ ᱨᱮᱱᱟᱜ ᱟᱻᱻᱜ ᱵᱚᱥᱛᱩ ᱠᱷᱮ ᱢᱮᱱᱟᱜᱼᱟ ᱵᱮᱸᱜᱟᱲ ᱠᱚ ᱦᱮᱸ ᱵᱮᱸᱜᱟᱲ ᱢᱟ ᱢᱮᱱᱟᱜ ᱜᱮᱭᱟ ᱥᱮ ᱵᱷᱤ ᱰᱤ ᱦᱚᱸ ᱢᱮᱱᱟᱜᱼᱟ ᱥᱟᱶᱛᱮ ᱢᱟᱹᱨᱤᱪ ᱠᱚᱞᱮ ᱨᱚᱦᱚᱭ ᱵᱟᱲᱟᱣ ᱠᱟᱣᱫᱟ ᱛᱚ ᱮᱱᱛᱮ ᱯᱟᱴᱟ ᱟᱲᱟᱜ ᱯᱟᱴ ᱟᱲᱟᱜ ᱦᱚᱞᱮ ᱨᱚᱦᱚᱭ ᱠᱟᱫᱟ ᱦᱚᱭ ᱯᱟᱴ ᱟᱲᱟᱜ ᱟᱨ ᱛᱟᱦᱮᱨ ᱠᱩ ᱡᱷᱤᱸᱜᱟᱹ ᱠᱩ ᱟᱨ ᱠᱩᱸᱫᱽᱨᱤ ᱠᱩ ᱠᱚᱸᱰᱷᱟ ᱠᱚ ᱠᱩᱢᱰᱟᱹ ᱠᱚ ᱢᱟᱱᱮ ᱛᱷᱚᱲᱟ ᱛᱷᱚᱲᱟ ᱡᱚᱛᱚᱣᱟᱜ ᱩᱛᱩ ᱡᱤᱱᱤᱥ ᱞᱮ ᱨᱚᱦᱚᱭ ᱠᱮᱫᱟ ᱡᱷᱚ ᱛᱚ ᱡᱮᱞᱮᱠᱟ ᱵᱮᱱ ᱢᱮᱱᱟ ᱩᱛᱩ ᱡᱤᱱᱤᱥ ᱦᱤᱥᱟᱹᱵ ᱞᱮᱠᱟ ᱛᱮᱫᱚ ᱟᱞᱮ ᱫᱚ ᱛᱚᱵᱟᱞᱮ ᱚᱵᱷᱟᱵᱟ ᱦᱟᱱᱟ ᱵᱟᱝ ᱦᱟᱸᱜ ᱱᱚᱣᱟ ᱦᱟᱱᱟ ᱱᱚᱣᱟ ᱚᱱᱮ ᱚᱝᱠᱟ ᱢᱤᱢᱤᱫ ᱜᱚᱴᱮᱡ ᱟᱛᱮ ᱪᱟᱥ ᱵᱟᱲᱟ ᱠᱟᱣᱫᱟ ᱟᱫᱚ ᱡᱮᱦᱳᱠ ᱦᱚᱭ ᱪᱟᱥ ᱦᱚᱲ ᱠᱟᱱᱟᱵᱚᱱ ᱟᱨ ᱪᱟᱥ ᱠᱟᱛᱮᱫ ᱜᱮ ᱟᱨᱡᱟᱣ ᱢᱟ ᱡᱟᱹᱨᱩᱲ ᱵᱚᱱᱟ ᱟᱨ ᱟᱵᱚᱣᱟᱜ ᱦᱤᱛᱚᱜ ᱢᱤᱫ ᱴᱟᱠᱟ ᱯᱚᱭᱥᱟ ᱦᱚᱸ ᱵᱟᱹᱱᱩᱜᱼᱟ ᱛᱚ ᱠᱤᱨᱤᱧ ᱠᱟᱛᱮᱜ ᱵᱚᱱ ᱡᱚᱢ ᱛᱚ ᱩᱱᱟᱹᱜ ᱜᱟᱱ ᱦᱚᱸ ᱠᱷᱚᱢᱚᱛᱟ ᱫᱚ ᱵᱟᱝ ᱦᱩᱭᱩᱜ ᱠᱟᱱᱟ ᱟᱨ ᱢᱤᱫᱴᱮᱱ ᱠᱟᱛᱷᱟ ᱦᱚᱸ ᱱᱤᱭᱟᱹᱜᱮ ᱡᱮ ᱟᱵᱚ ᱡᱩᱫᱤ ᱦᱟ ᱦᱟᱥᱟ ᱡᱟᱭᱜᱟ ᱡᱩᱢᱤᱱ ᱢᱮᱱᱟᱜ ᱠᱷᱟᱱ ᱪᱟᱥ ᱠᱟᱛᱮᱫ ᱜᱮᱵᱚᱱ ᱩᱰᱩᱠᱟ ᱪᱮᱫᱟᱜ ᱵᱚᱱ ᱠᱤᱨᱤᱧᱟ ᱛᱚ ᱚᱱᱟ ᱩᱛᱩ ᱡᱤᱱᱤᱥ ᱠᱤᱨᱤᱧ ᱯᱚᱭᱥᱟ ᱵᱟᱧᱪᱟᱣ ᱫᱚᱦᱚ ᱠᱟᱛᱮᱫ ᱚᱱᱟ ᱮᱴᱟᱜ ᱠᱟᱹᱢᱤ ᱨᱮ ᱪᱮᱫ ᱛᱮᱫ ᱠᱟᱱ ᱠᱟᱹᱢᱤ ᱨᱮᱵᱚᱱ ᱞᱟᱜᱟᱣ ᱫᱟᱲᱮᱭᱟᱜ ᱠᱟᱱᱟ ᱚᱱᱟ ᱦᱚᱸ ᱢᱤᱫᱴᱮᱱ ᱵᱩᱫᱽᱫᱷᱤᱢᱟᱱ ᱨᱮᱭᱟᱜ ᱠᱟᱹᱢᱤ ᱠᱟᱱ ᱜᱮᱭᱟ
ᱚᱱᱟ ᱦᱚᱸ ᱢᱤᱫᱴᱮᱱ ᱵᱩᱫᱽᱫᱷᱤᱢᱟᱱ ᱨᱮᱱᱟᱜ ᱠᱟᱹᱢᱤ ᱠᱟᱱ ᱜᱮᱭᱟ
ᱦᱳᱭ ᱢᱟᱱᱮ ᱢᱮᱱ ᱠᱟᱛᱷᱟ ᱫᱚ ᱦᱩᱭᱱᱟ ᱜᱚᱝᱠᱮ ᱢᱟᱱᱮ ᱠᱷᱟᱴᱟᱣ ᱞᱮᱱᱠᱷᱟᱱ ᱜᱮ ᱵᱩᱥᱛᱩ ᱫᱚ ᱧᱟᱢᱚᱜ ᱠᱟᱱᱟ ᱢᱮᱱ ᱠᱟᱛᱷᱟ ᱫᱚ ᱠᱷᱟᱴᱟᱣ ᱡᱟᱹᱨᱩᱲ ᱠᱟᱱᱟ ᱛᱷᱚᱲᱟᱜᱟᱱ ᱵᱩᱫᱽᱫᱷᱤ ᱯᱟᱸᱜᱟᱣ ᱡᱩᱲᱩᱨ ᱠᱟᱱᱟ ᱛᱟᱭᱱᱚᱢ ᱛᱮ ᱚᱱᱟ ᱵᱩᱫᱽ ᱛᱷᱤ ᱚᱱᱩᱡᱟᱭᱤ ᱢᱟᱱᱮ ᱠᱷᱟᱴᱟᱣ ᱡᱩᱲᱩᱨ ᱠᱟᱱᱟ
ᱦᱩᱸ ᱴᱷᱤᱠ
ᱚᱱᱮ ᱠᱚ ᱢᱮᱱᱟ ᱵᱟᱝ ᱡᱮᱞᱮᱠᱟ ᱟᱵᱚ ᱵᱚᱱ ᱠᱷᱟᱴᱟᱜᱼᱟ ᱥᱮ ᱡᱮᱞ ᱪᱮᱠᱟ ᱵᱚᱱ ᱢᱮᱱ ᱠᱟᱫᱟ ᱚᱱᱠᱟᱜᱮ ᱡᱩᱫᱤ ᱵᱚᱱ ᱠᱟᱹᱢᱤ ᱠᱷᱟᱱ ᱯᱷᱚᱞ ᱫᱚ ᱚᱱᱠᱟ ᱜᱮᱵᱚᱱ ᱧᱟᱢ